ᱜᱚᱝᱠᱮ ᱡᱚᱦᱟᱨ ᱜᱮ᱾ ᱦᱮᱞᱳ᱾
ᱦᱮᱸ ᱜᱚᱝᱠᱮ ᱡᱚᱸᱦᱟᱨ ᱜᱮ᱾
ᱡᱚᱸᱦᱟᱨ ᱜᱮ ᱛᱟᱯᱚᱨᱮ, ᱜᱚᱝᱠᱮ ᱟᱹᱞᱤᱧᱟᱜ ᱨᱚᱲ ᱴᱷᱤᱠ ᱴᱷᱟᱠ ᱟᱸᱡᱚᱢᱚᱜ ᱠᱟᱱᱟ ᱛᱚ?
ᱦᱮᱸ ᱟᱹᱰᱤ ᱯᱩᱥᱴᱟᱹᱣᱥᱟᱺᱦᱤᱡ ᱜᱮ ᱟᱸᱡᱚᱢᱚᱜ ᱠᱟᱱ ᱜᱮᱭᱟ᱾
ᱟᱪᱪᱷᱟ, ᱮᱠᱷᱚᱱ ᱱᱟᱯᱟᱭ ᱵᱟᱲᱟ ᱜᱮᱛᱚ?
ᱦᱮᱸ ᱱᱤᱛ ᱥᱳᱭᱫᱚᱢ ᱫᱚ ᱟᱹᱞᱤᱧ ᱫᱚ ᱱᱟᱯᱟᱭ ᱵᱟᱲᱟ ᱜᱮ ᱟᱵᱮᱱ ᱜᱮ ᱪᱤᱫ ᱞᱮᱠᱟ?
ᱟᱹᱞᱤᱧ ᱦᱚᱸ ᱱᱤᱛᱚᱜ ᱫᱚ ᱱᱟᱯᱟᱭ ᱵᱟᱲᱟ ᱜᱮ ᱱᱤᱭᱟᱹ ᱚᱠᱛᱮ ᱫᱚ᱾
ᱦᱮᱸ᱾
ᱦᱩᱸ ᱛᱟᱯᱚᱨ ᱪᱮᱫ ᱠᱟᱡ ᱠᱚᱵᱮᱱ ᱠᱟᱢᱤᱭᱮᱜ-ᱟ?
ᱮᱠᱷᱚᱱ ᱫᱚ ᱪᱟᱥ ᱨᱮᱜᱮᱞᱤᱧ ᱪᱷᱩᱴᱟᱹᱣ ᱠᱟᱱᱟ, ᱪᱟᱥ ᱠᱟᱢᱤ ᱜᱮ ᱪᱟᱞᱩᱜ ᱠᱟᱱᱟ᱾
ᱦᱩᱸ, ᱟᱹᱞᱤᱧ ᱦᱚᱸ ᱠᱟᱹᱴᱤᱡ ᱱᱚᱜ ᱚᱱᱛᱮ ᱢᱮᱨᱚᱢ ᱰᱟᱝᱨᱤ ᱞᱤᱧ ᱟᱲᱟᱜ ᱟᱠᱟᱫ ᱠᱚᱣᱟ᱾
ᱚ᱾
ᱥᱤ ᱵᱟᱲᱟ ᱦᱩᱭᱱᱟ ᱥᱮᱛᱟᱜ ᱵᱮᱲᱟ ᱫᱚ ᱟᱫᱚ ᱞᱚᱥᱚᱫ ᱵᱟᱲᱟ ᱠᱟᱛᱮᱫ ᱱᱚᱱᱛᱮ ᱠᱟᱹᱴᱤᱡ ᱟᱲᱟᱜ ᱦᱩᱭ ᱠᱟᱱᱟ ᱢᱮᱨᱚᱢ ᱰᱟᱝᱨᱤ ᱠᱚ᱾ ᱮᱸ ᱱᱩᱠᱩ ᱦᱚᱸ ᱡᱚᱢ ᱵᱟᱝ ᱟᱹᱛᱤᱧ ᱵᱤ ᱞᱮᱠᱚ ᱠᱷᱟᱱ ᱵᱟᱝ ᱜᱟᱱᱚᱜᱼᱟ᱾
ᱵᱟᱝ ᱜᱟᱱᱚᱜᱼᱟ ᱦᱮᱸ᱾
ᱦᱩᱸ, ᱛᱟᱦᱞᱮ ᱟᱯᱮ ᱫᱚᱯᱮ ᱨᱚᱦᱚᱭ ᱠᱟᱹᱢᱤ ᱫᱚᱯᱮ ᱥᱟᱹᱛ ᱟᱹᱜᱩ ᱠᱮᱜ-ᱟ ᱥᱮ ᱟᱣᱨᱤ?
ᱟ ᱨᱚᱦᱚᱭ ᱠᱟᱢᱤ ᱠᱚᱫᱚ ᱟᱹᱣᱨᱤᱞ ᱞᱮ ᱥᱟᱹᱛᱟ, ᱵᱟᱹᱭᱦᱟᱹᱲ ᱛᱮᱜ ᱦᱩᱭ ᱠᱟᱱᱟ ᱢᱟᱱᱮ ᱪᱟᱹᱞᱩᱜ ᱠᱟᱱᱟ ᱵᱟᱹᱭᱦᱟᱹᱲ᱾ ᱟᱫᱚ ᱱᱚᱱᱛᱮ ᱫᱚ ᱫᱟᱜ ᱫᱚ ᱛᱷᱚᱲᱟ ᱠᱚᱢ ᱜᱮ ᱫᱟᱜ ᱫᱟᱭ᱾ ᱟᱭᱢᱟ ᱫᱤᱱ ᱠᱷᱚᱡ ᱦᱩᱭᱱᱟ ᱵᱟᱨ ᱢᱟᱸᱦᱟ ᱜᱟᱱ ᱫᱟᱜ ᱜᱮ ᱵᱟᱭ ᱫᱟᱜ ᱠᱟᱫᱟ ᱤᱱ ᱠᱟᱭ ᱫᱟᱜ ᱫᱟᱭ ᱢᱮᱨᱚᱢ ᱵᱷᱤᱲᱠᱟᱹᱣ ᱞᱮᱠᱟ,
ᱦᱳᱭ ᱦᱳᱭ ᱚᱱᱠᱟ ᱜᱮ ᱟᱞᱮ ᱥᱮᱱ ᱦᱚᱸ ᱜᱚᱴᱟ ᱜᱮ ᱛᱮᱦᱮᱧ ᱦᱚᱸ ᱠᱟᱹᱴᱤᱡ ᱥᱮᱛᱟᱜ ᱵᱮᱲᱟᱭ ᱫᱟᱜ ᱧᱚᱜ ᱠᱮᱜ-ᱟ᱾ ᱚᱱᱠᱟ ᱫᱷᱩᱨᱤ ᱫᱷᱩᱲᱤ ᱞᱚᱥᱚᱫᱚᱜ ᱞᱮᱠᱟ ᱟᱫᱚ ᱚᱱᱠᱟ ᱠᱷᱮᱛ ᱵᱟᱹᱫᱽ ᱨᱮ ᱛᱤᱸᱜᱩᱱ ᱞᱮᱠᱟ ᱫᱚ ᱵᱟᱭ ᱫᱟᱜ ᱮᱫᱟ᱾
ᱵᱟᱭ ᱫᱟᱜ ᱠᱟᱫᱟ, ᱦᱮᱸ ᱵᱟᱹᱫᱽ ᱨᱮᱢᱟ ᱟᱹᱰᱤ ᱥᱟᱺᱜᱤᱧ ᱨᱮᱱᱟᱜ ᱜᱟᱞᱢᱟᱨᱟᱣ ᱥᱚᱠᱲᱟ ᱠᱚᱨᱮ ᱦᱚᱸ ᱫᱟᱜ ᱵᱟᱹᱱᱩᱜᱼᱟ᱾
ᱦᱮᱸ ᱦᱮᱸ ᱟᱞᱮ ᱦᱚᱸ ᱚᱱᱟ ᱵᱟᱹᱭᱦᱟᱹᱲ ᱜᱮᱞᱮ ᱨᱚᱦᱚᱭ ᱞᱮ ᱮᱦᱚᱵ ᱟᱠᱟᱫᱟ ᱡᱟᱦᱟᱸ ᱠᱚᱨᱮ ᱫᱟᱜ ᱦᱮᱱᱟᱜ ᱚᱱᱟ ᱠᱚ ᱠᱟᱹᱴᱤᱡ ᱞᱮ ᱛᱮᱦᱮᱧ ᱢᱤᱴᱴᱮᱱ ᱵᱟᱹᱭᱦᱟᱹᱲ ᱞᱮ ᱞᱚᱥᱚᱫ ᱦᱚᱴᱚ ᱠᱟᱫᱟ, ᱮᱸ ᱟᱨ ᱛᱚᱞᱟ ᱠᱚᱦᱚᱸ ᱦᱟᱲᱟᱢᱚᱜ ᱠᱟᱱᱟ᱾ ᱟᱯᱮ ᱫᱚ ᱪᱮᱫ ᱛᱮᱯᱮ ᱥᱤ ᱵᱟᱲᱟᱭᱮᱫᱟ ᱴᱮᱠᱴᱟᱨ ᱛᱮᱥᱮ ᱮᱢᱱᱤ ᱱᱟᱦᱮᱞ ᱠᱟᱲᱟ ᱰᱟᱝᱨᱤ ᱱᱟᱦᱮᱞ ᱠᱚᱛᱮ?
ᱱᱟᱦᱮᱞ ᱛᱮᱜᱮ ᱯᱟᱲᱟᱜ ᱫᱚᱞᱮ ᱯᱟᱲᱟᱜ ᱟᱠᱟᱫᱟ᱾
ᱟᱪᱪᱷᱟ᱾
ᱟᱨ ᱞᱚᱥᱚᱫ ᱫᱚ ᱴᱨᱟᱠᱴᱟᱨ ᱛᱮᱜᱮᱞᱮ ᱞᱚᱥᱚᱫ ᱫᱟ, ᱟᱫᱚ ᱪᱟᱸᱲ ᱢᱟᱸᱲᱞᱮ ᱪᱟᱸᱲ ᱮᱫᱟ ᱥᱚᱢᱳᱭ ᱦᱚᱸ ᱵᱟᱹᱱᱩᱜᱼᱟ᱾
ᱚᱠᱛᱚ ᱠᱚᱦᱚᱸ ᱠᱟᱹᱴᱤᱡ ᱠᱚᱢ ᱧᱚᱜ ᱜᱮᱭᱟ᱾
ᱦᱩᱸ ᱵᱟᱠᱷᱟᱱ ᱡᱟᱦᱟᱸ ᱛᱤᱱᱟᱹᱜ ᱫᱟᱜ ᱠᱟᱱᱟ ᱚᱱᱟ ᱦᱚᱸ ᱦᱤᱸᱡᱤᱫ
ᱦᱮᱸ ᱚᱱᱟ ᱦᱚᱸ ᱦᱟᱸᱡᱤᱫᱚᱜᱼᱟ ᱟᱨ ᱦᱟᱱᱛᱮᱱ ᱠᱚ ᱯᱩᱲ ᱤᱫᱤᱭᱫᱟ ᱦᱟᱱᱛᱮ ᱱᱟᱱᱛᱮ᱾
ᱦᱮᱸ ᱦᱮᱸ᱾
ᱵᱟᱝ ᱧᱟᱢᱚᱜ ᱠᱟᱱᱟ ᱫᱟᱜ ᱟᱫᱚ ᱚᱱᱟᱛᱮ ᱪᱟᱬᱢᱟᱬ ᱴᱨᱟᱠᱴᱟᱨ ᱛᱮᱜᱮᱞᱮ ᱞᱚᱥᱚᱫ ᱫᱚᱞᱮ ᱞᱚᱥᱚᱫ ᱠᱟᱫᱟ ᱵᱟᱹᱭᱦᱟᱹᱲ ᱠᱷᱮᱛ ᱠᱚᱫᱚ᱾ ᱟᱨ ᱵᱟᱹᱫᱽ ᱠᱚᱫᱚ ᱚᱱᱠᱟ ᱯᱟᱲᱟᱜ ᱠᱟᱛᱮ ᱞᱮ ᱫᱚᱦᱚᱣ ᱠᱟᱫᱟ ᱱᱟᱦᱮᱞ ᱛᱮᱜᱮ᱾
ᱦᱮᱸ ᱜᱚᱴᱟ ᱜᱮ ᱚᱱᱠᱟᱜᱮ ᱟᱞᱮ ᱦᱚᱸ ᱚᱱᱠᱟᱜᱮ᱾
ᱛᱟᱯᱚᱨᱮ ᱫᱟᱜ ᱦᱚᱸ ᱛᱚ ᱵᱟᱭ ᱫᱟᱜ ᱟᱵᱚᱱ ᱠᱟᱱᱟ ᱚᱱᱠᱟ ᱾
ᱦᱮᱸ ᱫᱟᱜ ᱦᱚᱸ ᱵᱟᱭ ᱫᱟᱜ ᱮᱫᱟ ᱱᱮᱥ ᱫᱚ ᱟᱨᱚ ᱠᱷᱚᱨᱟᱭᱟᱭ ᱥᱤ ᱪᱮᱫ ᱞᱮᱠᱟ ᱚᱱᱠᱟ ᱜᱮ ᱢᱚᱱᱮ ᱦᱩᱭᱩᱜ ᱠᱟᱱᱟ ᱾
ᱚᱱᱟ ᱜᱚᱫᱚ ᱵᱟᱝ ᱵᱩᱡᱩᱜ ᱠᱟᱱᱟ, ᱥᱚᱢᱚᱭ ᱠᱚᱢᱟ ᱯᱟᱨᱚᱢ ᱪᱟᱞᱟᱜ ᱠᱟᱱᱟ ᱛᱟᱹᱣ ᱫᱟᱜ ᱜᱮ ᱵᱟᱝ ᱦᱩᱭᱩᱜ ᱠᱟᱱᱟ ᱾
ᱦᱮᱸ ᱾
ᱛᱚᱞᱟ ᱠᱚᱦᱚᱸ ᱦᱟᱲᱟᱢ ᱪᱟᱵᱟᱜ ᱠᱟᱱᱟ ᱠᱤᱨᱤᱧ ᱛᱚᱞᱟ ᱛᱚ ᱱᱮᱛᱟᱨᱟᱜ ᱫᱚ ᱾
ᱦᱮᱸ ᱾
ᱦᱮᱸ ᱟᱞᱮ ᱱᱚᱣᱟ ᱠᱚᱨᱮ ᱫᱚ ᱟᱨᱚ ᱱᱤᱝᱠᱟᱹᱜ ᱤᱱᱟᱹᱜ ᱡᱟᱦᱟᱸ ᱫᱚ ᱯᱟᱹᱦᱤᱞ ᱧᱚᱜ ᱠᱚ ᱛᱚᱞᱟ ᱞᱮᱜᱼᱟ ᱩᱱᱠᱩ ᱫᱚ ᱦᱟᱲᱟᱢ ᱵᱟᱹᱲᱛᱤ ᱮᱱᱛᱮ ᱟᱫᱚᱼᱼ ᱵᱟᱠᱚ ᱨᱚᱦᱚᱭ ᱫᱟᱲᱮᱭᱟᱜ ᱛᱮ ᱫᱟᱜ ᱠᱚ ᱵᱟᱹᱱᱩᱜ ᱛᱮ ᱟᱨᱚ ᱜᱷᱩᱨᱮ ᱜᱟᱨ ᱛᱮ ᱱᱟᱣᱟ ᱜᱷᱟᱨᱛᱮ ᱠᱚ ᱛᱚᱞᱟᱣ ᱟᱠᱟᱫ ᱠᱚ, ᱟᱪᱷᱟᱲᱟ ᱵᱟᱲᱟᱭ ᱫᱟᱠᱚ ᱟᱨᱚ ᱟᱫᱮᱠ ᱠᱚᱫᱚ ᱾
ᱦᱩᱸ ᱾
ᱟᱫᱚ ᱚᱱᱟ ᱵᱟᱹᱭᱦᱟᱹᱲ ᱠᱷᱮᱛ ᱠᱚᱨᱮᱱᱟᱜ ᱜᱮ ᱡᱟᱦᱟᱸ ᱵᱚᱲᱦᱟᱱ ᱦᱩᱲᱩ ᱚᱱᱟ ᱜᱮ ᱤᱭᱟᱹᱣ ᱟᱠᱟᱱᱟ ᱾ ᱦᱟᱲᱟᱢ ᱟᱠᱟᱱᱟ ᱾ ᱦᱚᱭᱛᱳ ᱱᱚᱣᱟ ᱫᱚ ᱛᱟᱭᱚᱢ ᱛᱟᱭᱱᱚᱢ ᱜᱮ ᱜᱤᱰᱤ ᱦᱳᱭ ᱠᱟᱱᱟ ᱱᱚᱱᱛᱮ ᱫᱚ ᱛᱟᱭᱱᱚᱢ ᱛᱟᱭᱱᱚᱢ ᱜᱮ ᱠᱩ ᱜᱤᱰᱤ ᱟᱠᱟᱫᱟ ᱾
ᱦᱮᱸ ᱾
ᱟᱫᱚ ᱫᱚᱲᱦᱟ ᱛᱮ ᱫᱚ ᱦᱟᱸᱜ ᱟᱹᱣᱨᱤ ᱠᱚ ᱜᱤᱰᱤᱭᱟ ᱱᱚᱱᱛᱮ ᱫᱚ ᱾
ᱦᱩᱸ ᱾
ᱟᱨ ᱚᱱᱛᱮ ᱜᱚᱝᱠᱮ ᱯᱩᱴᱠᱟᱹ ᱠᱩ ᱩᱫ ᱠᱚᱫᱚ ᱚᱢᱚᱱᱚᱜ ᱠᱟᱱᱟ ᱥᱮ ᱵᱟᱝ?
ᱦᱮᱸ ᱢᱤᱫ ᱵᱟᱨ ᱫᱚ ᱚᱢᱚᱱᱚᱜ ᱠᱟᱱ ᱜᱮᱭᱟ, ᱱᱚᱠᱟ ᱥᱟᱹᱨᱫᱤ ᱫᱚ ᱟᱹᱣᱨᱤᱭᱟᱜᱼᱟ ᱢᱤᱫ ᱵᱟᱨ ᱫᱚᱠᱚ ᱧᱟᱢᱚᱜ ᱠᱟᱱ ᱜᱮᱭᱟ ᱠᱚ, ᱚᱱᱟ ᱤᱭᱟᱹ ᱠᱚᱨᱮ ᱟᱞᱮ ᱫᱚ ᱰᱩᱝᱨᱤ ᱦᱮᱱᱟᱜ ᱛᱟᱞᱮᱭᱟ ᱦᱚᱯᱚᱱ ᱧᱚᱜ ᱚᱱᱟ ᱰᱩᱝᱨᱤ ᱫᱷᱟᱨᱮ ᱨᱮ ᱢᱤᱫ ᱵᱟᱨ ᱩᱫ ᱠᱚᱦᱚᱸ ᱧᱟᱢᱚᱜ ᱠᱟᱱ ᱜᱮᱭᱟ ᱟᱨ ᱚᱱᱠᱟ ᱯᱩᱴᱠᱟᱹ ᱠᱚᱦᱚᱸ ᱠᱚ ᱧᱟᱢᱚᱜ ᱠᱟᱱ ᱜᱮᱭᱟ ᱾
ᱦᱮᱸ ᱟᱫᱚ ᱪᱮᱫ ᱩᱫ ᱠᱩ ᱧᱟᱢᱚᱜ ᱠᱟᱱᱟ ᱚᱱᱟ ᱠᱚᱨᱮᱜ ᱫᱚ?
ᱩᱫ ᱫᱚ ᱦᱚᱜ-ᱚᱭ ᱤᱭᱟᱹ ᱩᱫ ᱜᱮ, ᱦᱤᱛᱚᱝ ᱫᱚ ᱚᱱᱮ ᱤᱭᱟᱹ ᱠᱚᱨᱮ ᱪᱮᱫ ᱠᱚ ᱢᱮᱛᱟᱜᱼᱟ ᱢᱚᱛᱟᱢ ᱩᱫ ᱠᱚ ᱪᱮᱫ ᱩᱫ ᱟᱹᱞᱤᱧ ᱦᱚᱸ ᱴᱷᱤᱠ ᱵᱟᱹᱞᱤᱧ ᱵᱟᱲᱟᱭᱟ ᱚᱱᱟᱹᱜ ᱾ ᱚᱛ ᱵᱷᱤᱛᱤᱨ ᱦᱟᱹᱵᱤᱡ ᱱᱟᱹᱲᱤ ᱞᱮᱠᱟ ᱟᱹᱛᱷᱮᱢ ᱡᱳᱨ ᱛᱟᱸᱦᱮᱱ ᱫᱚ ᱨᱮᱦᱮᱫ ᱟᱹᱛᱷᱟᱹᱱ ᱡᱮᱞᱮᱧ ᱫᱷᱟᱹᱵᱤᱡ ᱾
ᱚ ᱦᱚᱭ ᱛᱚ ᱢᱚᱛᱟᱢ ᱩᱫ ᱠᱟᱱ ᱾
ᱯᱩᱴᱠᱟᱹ ᱠᱚ ᱢᱤᱫ ᱵᱟᱨ ᱠᱚ ᱧᱟᱢᱚᱜ ᱠᱟᱱ ᱜᱮᱭᱟ, ᱟᱫᱚ ᱚᱱᱟ ᱫᱷᱟᱱᱫᱟ ᱨᱮ ᱛᱟᱦᱮᱸᱱ ᱦᱩᱭᱩᱜ-ᱟ ᱚᱱᱟ ᱫᱷᱟᱸᱫᱟ ᱨᱮ ᱵᱟᱵᱮᱱ ᱛᱟᱦᱮᱸ ᱞᱮᱱ ᱠᱷᱟᱱ ᱫᱚ ᱵᱟᱵᱮᱱ ᱧᱟᱢᱟ ᱾ ᱡᱚᱼᱼ ᱡᱚᱛᱚ ᱦᱚᱲ ᱦᱚᱸ ᱵᱟᱠᱚ ᱧᱟᱢᱟ ᱚᱱᱟ ᱠᱚᱫᱚ ᱾
ᱚ ᱾
ᱚᱠᱚᱭ ᱠᱚ ᱫᱚ ᱚᱱᱟ ᱡᱤ ᱥᱚᱶ ᱥᱚᱶ ᱛᱮᱠᱚ ᱵᱩᱡ ᱫᱟᱲᱮᱜᱼᱟ ᱱᱚᱸᱰᱮ ᱩᱫ ᱦᱮᱱᱟᱜᱼᱟ ᱾
ᱦᱩᱸ, ᱦᱚᱸ ᱚᱱᱠᱟ ᱜᱚ ᱞᱟᱹᱭ ᱛᱟᱦᱮᱱᱟ ᱚᱱ ᱚᱠᱟ ᱫᱚ ᱵᱟᱝᱠᱚ ᱵᱩᱡᱽ ᱫᱟᱲᱮᱭᱟᱜ ᱛᱟᱦᱮᱱᱟ ᱩᱱᱠᱩ ᱫᱚᱠᱚ ᱵᱟᱰᱟᱭᱟ ᱴᱷᱤᱠᱟᱹᱱᱟ ᱡᱮ ᱱᱚᱣᱟ ᱥᱚᱢᱚᱭ ᱫᱚ ᱱᱚᱸᱰᱮ ᱚᱢᱚᱱᱚᱜ ᱛᱟᱦᱮᱱᱟ ᱾ ᱚᱠᱟ ᱟᱫᱚ, ᱚᱱᱠᱟᱱ ᱦᱚᱲ ᱫᱚ
ᱟᱞᱮ ᱱᱚᱸᱰᱮ ᱢᱤᱜ ᱵᱟᱨ ᱦᱚᱲ ᱦᱮᱱᱟᱜ ᱠᱚᱣᱟ ᱩᱱᱠᱩ ᱫᱚ ᱵᱩᱡᱷᱟᱹᱣ ᱟᱠᱚᱼᱼ ᱥᱚ ᱠᱚᱣᱟ ᱥᱮ ᱪᱤᱠᱟᱹ ᱠᱚᱣᱟ ᱵᱩᱡᱽ ᱫᱟᱲᱮᱭᱟᱜ-ᱟ ᱠᱚ ᱱᱚᱸᱰᱮ ᱩᱫ ᱚᱢᱚᱱᱚᱜ ᱠᱟᱱᱟ ᱥᱮ ᱪᱮᱫ ᱚᱢᱚᱱ ᱠᱟᱱᱟ ᱾
ᱦᱚᱸ ᱟᱹᱞᱤᱧ ᱦᱚᱞᱤᱧ ᱧᱟᱢ ᱵᱟᱲᱟᱭ ᱛᱟᱦᱮᱱ ᱜᱮᱭᱟ, ᱟᱫᱚ ᱥᱚ ᱫᱚ ᱵᱟᱝ ᱚᱱᱠᱟ ᱵᱟᱰᱟᱭᱟ ᱡᱮ ᱱᱚᱣᱟ ᱫᱚ ᱴᱷᱤᱠ ᱱᱚᱣᱟ ᱥᱚᱢᱚᱭ ᱨᱮ ᱚᱢᱚᱱᱚᱜ-ᱟ ᱾ ᱚᱸᱰᱮ ᱪᱟᱞᱟᱜ ᱠᱚ ᱛᱟᱦᱮᱱᱟ ᱾ ᱵᱟᱨ ᱯᱮ ᱫᱤᱱ ᱠᱷᱚᱱ ᱚᱱᱟ ᱠᱚᱨᱮ ᱫᱟᱸᱲᱟᱣᱟᱜᱼᱟ ᱛᱚᱠᱷᱚᱱ ᱜᱮ ᱩᱱᱤᱼᱼ ᱚᱱᱠᱟ ᱠᱚ ᱵᱩᱡᱽ ᱫᱟᱲᱮ ᱟᱫᱚ ᱠᱚ ᱢᱮᱱᱟ ᱟᱞᱮ ᱫᱚ ᱥᱚ ᱞᱮᱭᱟ ᱾ ᱟᱫᱚ ᱮᱲᱟ ᱠᱟᱛᱷᱟ ᱦᱚᱲ ᱴᱷᱮᱡ ᱠᱚ ᱞᱟᱹᱭ ᱵᱟᱲᱟᱭᱟ ᱾
ᱦᱮᱸ ᱦᱮᱸ ᱟᱫᱚ ᱪᱮᱜᱞᱠᱟ ᱠᱟᱱᱟ ᱚᱱᱠᱟ ᱜᱮᱛᱚ ᱠᱚ ᱞᱟᱹᱭ ᱵᱟᱲᱟᱭᱟ ᱡᱮ ᱟᱞᱮ ᱫᱚᱥ ᱚ ᱞᱮᱭᱟ ᱱᱤᱝᱠᱟᱹ ᱱᱚᱱᱰᱮ ᱦᱮᱱᱟᱜ-ᱟ ᱦᱟᱸᱰᱮ ᱦᱮᱱᱟᱜ-ᱟ ᱩᱱᱠᱩ ᱫᱚ ᱞᱟᱦᱟ ᱠᱷᱚᱱ ᱠᱚ ᱧᱮᱞ ᱟᱠᱟᱜ-ᱟ ᱡᱮ ᱱᱚᱸᱰᱮ ᱚᱢᱚᱱᱚᱜ-ᱟ ᱚᱱᱠᱟ
ᱦᱮᱸ ᱚᱢᱚᱱᱚᱜ-ᱟ ᱡᱮ ᱱᱚᱣᱟ ᱱᱚᱣᱟ ᱥᱩᱢᱚᱭ ᱨᱮ ᱚᱢᱚᱱᱚᱜ-ᱟ ᱯᱨᱟᱭ ᱜᱮᱠᱚ ᱯᱨᱚᱛᱛᱮᱠ ᱥᱮᱨᱢᱟ ᱜᱮ ᱠᱩ ᱦᱟᱞᱟᱝ ᱛᱟᱸᱦᱮᱱᱟ ᱚᱱᱟᱛᱮ ᱩᱱᱠᱩ ᱠᱩ ᱵᱟᱰᱟᱭᱟ ᱪᱮᱫᱟᱜ ᱥᱮ ᱟᱹᱞᱤᱧ ᱦᱚᱸ ᱟᱭᱢᱟ ᱡᱟᱭᱜᱟ ᱨᱮᱜᱮ ᱢᱤᱱᱟᱜ-ᱟ, ᱟᱹᱞᱤᱧ ᱵᱟᱲᱟᱭᱟ ᱡᱮ ᱱᱚᱣᱟ ᱫᱚ ᱱᱚᱰᱮ ᱱᱚᱣᱟ ᱥᱤ ᱱᱚᱣᱟ ᱥᱤᱭᱟᱹ ᱨᱮ ᱚᱢᱚᱱᱚᱜ-ᱟ ᱦᱟᱱᱟ ᱫᱚ ᱦᱟᱱᱟᱴᱟᱜ ᱯᱩᱡᱟᱹ ᱡᱚᱠᱷᱚᱱ ᱟᱨᱚᱢᱚᱜ ᱚᱢᱚᱱᱚᱜ-ᱟ ᱚᱱᱠᱟ ᱟᱫᱚ ᱚᱱᱠᱟ ᱵᱟᱨ ᱫᱤᱱ ᱞᱟᱦᱟ ᱛᱟᱭᱱᱚᱢᱚᱜ-ᱟ ᱛᱚ ᱚᱱᱟ ᱚᱱᱟ ᱚᱠᱛᱚ ᱨᱮᱜᱮ ᱚᱢᱚᱱᱚᱜ ᱛᱟᱦᱮᱱᱟ ᱚᱱᱟ ᱫᱚ, ᱟᱫᱚ ᱚᱱᱠᱟ ᱥᱮᱱ ᱵᱟᱲᱟᱜ ᱟ ᱟᱫᱚ ᱚᱠᱟ ᱥᱮᱱ ᱵᱟᱲᱟ-ᱟ ᱦᱚᱲ ᱠᱚ ᱢᱚᱱᱮᱭᱟ ᱡᱮ ᱱᱩᱭ ᱫᱚᱭ ᱵᱟᱰᱟᱭᱟᱭ ᱱᱩᱭ ᱫᱚ ᱟᱭᱢᱟ ᱠᱤᱪᱷᱩ ᱥᱚᱭᱮ ᱥᱮ ᱤᱭᱟᱹᱭ ᱟᱥᱮ ᱚᱱᱟ ᱠᱚᱫᱚ ᱪᱤᱫ ᱜᱮ ᱵᱟᱝ ᱠᱟᱱᱟ᱾
ᱟᱪᱪᱷᱟ᱾ ᱦᱩᱸ ᱦᱮᱸ ᱡᱟᱦᱟᱸᱭ ᱫᱚ ᱡᱟᱹᱥᱛᱤ ᱧᱚᱜ ᱥᱟᱹᱨᱫᱤ ᱧᱚᱜ ᱡᱟᱹᱥᱛᱤ ᱧᱚᱜ ᱠᱚ ᱦᱟᱞᱟᱝᱟ ᱩᱱᱠᱩ ᱫᱚ ᱵᱟᱡᱟᱨᱼᱼ ᱤᱫᱤᱭ ᱫᱟᱠᱚ ᱟᱠᱷᱨᱤᱧ ᱚᱱᱟ ᱢᱳᱲ ᱠᱚᱨᱮ ᱰᱮᱞᱤ ᱜᱮ ᱦᱟᱴ ᱦᱩᱭᱩᱜ-ᱟ ᱛᱚ, ᱟᱫᱚ ᱚᱱᱟ ᱠᱚᱨᱮ ᱟᱠᱷᱨᱤᱧ ᱠᱚ ᱤᱫᱤᱭᱟ ᱾ ᱵᱷᱟᱹᱞᱤ ᱜᱮ ᱠᱚ ᱦᱟᱛᱟᱣᱟ, ᱩᱱᱠᱩ ᱫᱤᱠᱩ ᱠᱩᱲᱵᱤ ᱠᱚ ᱫᱚᱢᱮ ᱠᱚ ᱠᱩᱥᱤᱭᱟᱜ-ᱟ ᱠᱚ ᱥᱮ ᱩᱫ ᱠᱚ ᱾
ᱟᱯᱮ ᱚᱱᱛᱮ ᱚᱢᱚᱱᱚᱜ ᱠᱟᱱᱟ ᱥᱮ
ᱟᱞᱮ ᱥᱮᱫ ᱫᱚ ᱢᱚᱛᱟᱢ ᱩᱫ ᱫᱚ ᱟᱹᱣᱨᱤ ᱚᱢᱚᱱᱚᱜ-ᱟ, ᱚ ᱱᱤᱝᱠᱟᱹ ᱯᱩᱴᱠᱟᱹ ᱠᱚ ᱚᱢᱚᱱᱚᱜ ᱠᱟᱱᱟ ᱟᱨ ᱤᱱᱠᱟ ᱵᱤᱨ ᱩᱫ ᱠᱚ ᱠᱚ ᱚᱢᱚᱱᱚᱜ ᱠᱟᱱᱟ, ᱚᱱᱟ ᱪᱮᱫ ᱥᱤᱢ ᱥᱟᱸᱹᱰᱤ ᱩᱫ ᱠᱚ ᱠᱚ ᱢᱮᱱᱫᱟ ᱾
ᱦᱳᱭ, ᱦᱳᱭ, ᱦᱳᱭ ᱦᱳᱭ ᱾
ᱚᱱᱟ ᱠᱚ ᱢᱚᱱᱚᱜ ᱠᱟᱱᱟ ᱟᱫᱚ ᱪᱟᱞᱟᱣ ᱞᱮᱱᱟ ᱢᱤᱫ ᱫᱤᱱ ᱵᱤᱨ ᱞᱮ ᱪᱟᱞᱟᱣ ᱞᱮᱱᱟ ᱟᱞᱮ ᱦᱚᱸ ᱾
ᱟᱪᱪᱷᱟ ᱾
ᱟᱫᱚ ᱞᱮ ᱟᱜᱩ ᱞᱤᱫᱟ, ᱟᱫᱚ ᱦᱮᱞᱟᱣ ᱠᱟᱛᱮᱜ ᱞᱮ ᱧᱮᱞ ᱫᱟ ᱫᱚᱢᱮ ᱦᱚᱲ ᱾ ᱢᱟᱱᱮ ᱪᱮᱫ ᱞᱮᱠᱟ ᱞᱟᱹᱭᱟ? ᱯᱟᱛᱟ ᱴᱟᱸᱹᱰᱤ ᱵᱚᱨᱟ ᱵᱳᱨ ᱜᱮ ᱜᱚᱴᱟ ᱵᱤᱨ ᱜᱮ ᱦᱚᱲ ᱠᱚ ᱧᱟᱢᱚᱜ ᱠᱟᱱᱟ ᱾ ᱟᱫᱚ ᱟᱞᱮ ᱫᱚ ᱠᱷᱩᱵ ᱫᱚ ᱵᱟᱞᱮ ᱧᱟᱢ ᱞᱮᱫᱟ ᱾ ᱦᱮᱸ ᱦᱮᱸ ᱩᱫ ᱦᱟᱞᱟᱝ ᱠᱚ ᱪᱟᱞᱟᱣ ᱠᱟᱱᱟ ᱾ᱟᱫᱚ ᱱᱮᱜ--ᱮ ᱫᱚ ᱦᱟᱞᱮ ᱦᱟᱞᱮ ᱚᱢᱚᱱᱚᱜ ᱠᱟᱱᱟ ᱥᱮ, ᱡᱚᱛᱚ ᱦᱚᱲ ᱜᱮ ᱮᱦᱚᱵ ᱮᱦᱚᱵ ᱫᱚ ᱡᱚᱛᱚ ᱦᱚᱲ ᱜᱮ ᱡᱚᱢ ᱥᱟᱱᱟ ᱠᱚᱣᱟ ᱾ ᱚᱱᱟ ᱛᱮ ᱦᱚᱲ ᱧᱮᱞ ᱧᱮᱞ ᱛᱮ ᱫᱤᱠᱩ ᱠᱚᱦᱚᱸ ᱟᱭᱢᱟ ᱠᱚ ᱪᱟᱞᱟᱣ ᱞᱮᱱᱟ ᱾ ᱟᱨ ᱱᱚᱱᱛᱮ ᱫᱚ ᱵᱟᱹᱣᱨᱤ ᱠᱚ ᱢᱮᱱᱟᱜ ᱠᱚᱣᱟ ᱡᱟᱹᱥᱛᱤ ᱠᱟᱭᱛᱮ ᱟᱫᱚ ᱩᱱᱠᱩ ᱠᱚᱦᱚᱸ ᱠᱚ ᱪᱟᱞᱟᱣ ᱞᱮᱱ ᱜᱮᱭᱟ ᱾ ᱟᱨ ᱵᱟᱡᱟᱨ ᱫᱷᱟᱨᱮ ᱨᱮᱜᱮ ᱠᱟᱱᱟ ᱚᱱᱟ ᱢᱤᱫᱴᱮᱡ ᱵᱤᱨ ᱢᱮᱱᱟᱜ-ᱟ ᱾ ᱟᱫᱚ ᱚᱱᱟ ᱵᱟᱡᱟᱨ ᱨᱮᱱ ᱚᱫᱷᱤᱠᱟᱝᱥᱚ ᱯᱨᱟᱭ ᱦᱚᱲ ᱜᱮᱠᱚ ᱪᱟᱞᱟᱜ ᱛᱟᱦᱮᱸᱱ ᱜᱮᱭᱟ ᱾
ᱦᱮᱸ ᱾
ᱱᱚᱣᱟ ᱡᱟᱹᱯᱩᱫ ᱡᱟᱹᱯᱩᱫ ᱩᱫ ᱠᱚ ᱥᱚᱲᱮ ᱠᱚ ᱟᱹᱰᱤ ᱪᱮᱦᱨᱟ ᱡᱩᱛᱩᱜ-ᱟ ᱛᱚ ᱾
ᱦᱮᱸ ᱾
ᱟᱨ ᱵᱤᱨ ᱩᱫ ᱫᱚ ᱥᱳᱲᱮ ᱜᱮ ᱴᱷᱤᱠ ᱵᱩᱡᱩᱜ-ᱟ, ᱵᱷᱟᱹᱡᱤ ᱩᱛᱩ ᱠᱚᱫᱚ ᱩᱱᱟᱹᱜ ᱵᱷᱟᱹᱞᱤ ᱫᱚ ᱵᱟᱝ
ᱦᱮᱸ, ᱩᱱᱟᱹᱜ ᱪᱮᱦᱨᱟ ᱫᱚ ᱵᱟᱝ ᱵᱩᱡᱩᱜ-ᱟ ᱚᱱᱟ ᱵᱷᱟᱹᱡᱤ ᱩᱛᱩ ᱫᱚ ᱥᱳᱲᱮ ᱜᱮ ᱾ ᱯᱤᱴᱷᱟᱹ ᱵᱟᱲᱟᱭ ᱜᱮᱭᱟ ᱠᱚ ᱩᱫ ᱠᱚᱦᱚᱸ ᱡᱚᱢ ᱵᱟᱲᱟ ᱟᱠᱟᱜ-ᱟ ᱵᱤᱱ ᱥᱮᱫ ᱵᱟᱝ?
ᱦᱮᱞᱳ ᱾
ᱦᱮᱸ ᱟᱸᱡᱚᱢᱚᱜ ᱠᱟᱱ ᱜᱮᱭᱟ ᱾
ᱢᱮᱱ ᱫᱟ ᱞᱤᱧ ᱩᱫᱽ ᱠᱚ ᱯᱤᱴᱷᱟᱹ ᱠᱚ ᱵᱮᱱ ᱡᱚᱢ ᱵᱟᱲᱟᱣ ᱠᱟᱜᱼᱟ ᱥᱮ ᱵᱟᱝ ᱩᱫᱽ ᱯᱤᱴᱷᱟᱹ ᱠᱚ?
ᱵᱟ ᱩᱫᱽ ᱯᱤᱴᱷᱟᱹ ᱫᱚ ᱵᱟᱝ ᱟᱸᱡᱚᱢ ᱤᱭᱟᱹ ᱟᱸᱡᱚᱢ ᱦᱚᱸ ᱵᱟᱝ ᱟᱸᱡᱚᱢ ᱵᱟᱲᱟ ᱠᱟᱫᱟ, ᱡᱚᱢ ᱦᱚᱸ ᱵᱟᱝ ᱡᱚᱢ ᱠᱟᱫᱟ᱾ ᱚᱱᱟ ᱦᱚᱸ ᱠᱚ ᱯᱤᱴᱷᱟᱹᱭ ᱛᱟᱦᱮᱹᱱ ᱜᱮᱭᱟ ᱥᱮ ᱪᱮᱜ?
ᱦᱚᱸ ᱦᱚᱞᱚᱝ ᱢᱮᱥᱟ ᱠᱟᱛᱮᱫ ᱠᱚ ᱯᱤᱴᱷᱟᱹᱭ ᱜᱮᱭᱟ ᱟᱞᱮ ᱱᱚᱛᱮ ᱫᱚ, ᱯᱤᱴᱷᱟᱹ ᱵᱟᱲᱟᱭ ᱜᱮᱭᱟ ᱠᱚ ᱾
ᱟᱫᱚ ᱚᱱᱟ ᱫᱚ ᱚᱠᱟᱴᱟᱜ ᱩᱫᱽ ᱠᱚ ᱯᱤᱴᱷᱟᱹᱭ ᱛᱟᱦᱮᱸᱱ?
ᱚᱱᱟ ᱤᱭᱟᱹ ᱩᱫᱽ ᱜᱮ ᱦᱟᱱᱮ ᱡᱟᱦᱟᱸ ᱢᱚᱛᱟᱢ ᱩᱫᱽ ᱜᱮ ᱾
ᱚ, ᱢᱚᱛᱟᱢ ᱩᱫᱽ ᱾
ᱱᱟ ᱥᱚᱲᱮ ᱫᱚ ᱵᱤᱥᱤ ᱫᱚ ᱦᱟᱸᱱᱟ ᱤᱭᱟᱹ ᱢᱟᱱᱮ ᱵᱤᱨ ᱩᱫᱽ, ᱡᱟᱦᱟᱸ ᱫᱚ ᱥᱤᱢ ᱩᱫᱽ, ᱠᱟᱢᱟᱨ ᱩᱫᱽ ᱪᱮᱫ ᱩᱫᱽ ᱠᱚ ᱦᱮᱱᱟᱜᱼᱟ ᱚᱱᱟ ᱥᱳᱲᱮᱭᱟ ᱵᱤᱥᱤ ᱫᱚ ᱟᱞᱮ ᱥᱮᱫ ᱫᱚ ᱾ ᱦᱟᱸᱱᱮ ᱮᱢᱱᱤ ᱤᱭᱟᱹ ᱩᱛᱩ ᱠᱟᱛᱮᱫ ᱜᱮ ᱟᱨ ᱵᱟᱠᱷᱟᱱ ᱵᱷᱟᱹᱡᱤ ᱠᱟᱛᱮᱫ ᱵᱟᱠᱷᱟᱱ ᱤᱱᱠᱟᱹ ᱯᱤᱴᱷᱟᱹ ᱠᱟᱛᱮᱫ, ᱦᱚᱞᱚᱝ ᱥᱟᱞᱟᱜ ᱢᱮᱥᱟ ᱠᱟᱛᱮᱫ ᱾
ᱚᱱᱟ ᱵᱤᱨ ᱨᱮᱱᱟᱜ ᱩᱫᱽ ᱜᱮᱠᱚ ᱥᱩᱲᱮᱭᱟ ᱾ ᱮᱢᱱᱤ ᱚᱱᱟ ᱠᱚ ᱱᱤᱭᱟᱹ ᱠᱚ ᱡᱟᱦᱟᱸ ᱟᱵᱚ ᱤᱭᱟᱹ ᱠᱚ ᱨᱮ ᱧᱟᱢᱚᱜᱼᱟ, ᱚᱱᱟ ᱠᱚᱫᱚ ᱵᱟᱝᱠᱚ ᱥᱩᱲᱮ ᱛᱟᱦᱮᱸᱱᱟ ᱚᱱᱟ ᱢᱩᱪᱤ ᱥᱩᱲᱤ ᱵᱮᱱ ᱧᱮᱞ ᱠᱟᱫᱟ?
ᱚᱱᱟ ᱠᱟᱹᱴᱤᱡ ᱠᱟᱹᱴᱤᱡ ᱡᱟᱦᱟᱸ ᱫᱚ?
ᱦᱮᱸ ᱠᱟᱹᱴᱤᱡ ᱠᱟᱹᱴᱤᱭᱟᱜ?
ᱦᱮᱸ ᱞᱟᱫ ᱡᱚᱢ ᱟᱹᱰᱤ ᱪᱮᱦᱨᱟ ᱜᱟᱱᱚᱜᱼᱟ ᱚᱱᱟᱴᱟᱜ ᱵᱟᱝ?
ᱥᱤᱵᱤᱞᱟ ᱚᱱᱟ ᱫᱚ ᱞᱟᱫ ᱠᱟᱛᱮᱫ ᱜᱮ ᱟᱹᱰᱤ ᱥᱤᱵᱤᱞᱟ᱾ ᱮᱢᱱᱤ ᱵᱷᱟᱹᱡᱤ ᱵᱚᱫᱚᱞ ᱫᱚ
ᱮᱸ ᱟᱨ ᱚᱱᱟ ᱵᱩᱥᱩᱵ ᱩᱫ ᱠᱚᱦᱚᱸ ᱟᱹᱰᱤ ᱪᱮᱦᱨᱟ ᱞᱟᱫᱽ ᱠᱚᱫᱚ ᱟᱹᱰᱤ ᱪᱮᱦᱨᱟ ᱵᱩᱡᱩᱜᱼᱟ᱾ ᱟᱯᱮ ᱛᱚ ᱛᱟᱦᱚᱞᱮ ᱵᱟᱡᱟᱨ ᱥᱩᱨ ᱨᱮᱜᱮ ᱛᱟᱯᱮ ᱚᱲᱟᱜ ᱫᱚ ᱵᱟᱝ?
ᱦᱮᱸ ᱟᱞᱮ ᱫᱚ ᱵᱟᱡᱟᱨ ᱥᱩᱨ ᱨᱮᱜᱮ ᱚᱲᱟᱜ ᱠᱟᱱ ᱛᱟᱞᱮᱭᱟ᱾
ᱟᱪᱪᱷᱟ ᱟᱞᱮ ᱫᱚ ᱠᱟᱹᱴᱤᱡ ᱵᱟᱡᱟᱨ ᱨᱮ ᱪᱟᱞᱟᱜ ᱞᱟᱜᱟᱣ ᱞᱮᱭᱟ ᱠᱟᱹᱴᱤᱡ ᱥᱟᱺᱜᱤᱧ ᱧᱚᱜ ᱟᱨᱠᱤ ᱢᱟᱱᱮ ᱢᱤᱫᱴᱟᱹᱝ ᱵᱩᱨᱩ ᱦᱮᱸᱱᱟᱜ ᱛᱟᱞᱮᱭᱟ ᱵᱩᱨᱩ ᱯᱟᱨᱚᱢ ᱠᱟᱛᱮᱫ ᱟᱨᱚ ᱢᱤᱫᱴᱟᱝ ᱟᱹᱛᱩ ᱧᱟᱢᱚᱜᱼᱟ ᱚᱱᱟ ᱟᱹᱛᱩ ᱛᱟᱵ ᱠᱟᱛᱮᱫ ᱠᱷᱟᱞᱤ ᱵᱟᱡᱟᱨ ᱥᱮᱴᱮᱨᱚᱜᱼᱟ ᱮᱢᱱ ᱦᱚᱯᱚᱱ ᱧᱚᱜ ᱢᱳᱲ ᱟᱨ ᱞᱟᱹᱴᱩ ᱧᱚᱜ ᱵᱟᱡᱟᱨ ᱫᱚ ᱟᱨ ᱠᱟᱹᱴᱤᱡ ᱥᱟᱺᱜᱤᱧ ᱪᱟᱞᱟᱜ ᱦᱩᱭᱩᱜᱼᱟ᱾
ᱟᱞᱮ ᱱᱚᱣᱟ ᱠᱚᱨᱮ ᱫᱚ ᱱᱚᱣᱟ ᱜᱮ ᱞᱟᱹᱴᱩᱣᱟ, ᱟᱫᱚ ᱟᱞᱮ ᱫᱚ ᱛᱷᱚᱲᱟ ᱵᱟᱡᱟᱨ ᱫᱷᱟᱨᱮ ᱨᱮᱜᱮ ᱟᱹᱛᱩ ᱫᱚ ᱢᱮᱱᱟᱜ ᱛᱟᱞᱮᱭᱟ᱾
ᱚᱸ᱾
ᱱᱚᱣᱟ ᱠᱚᱨᱮ ᱫᱚ ᱦᱚᱲ ᱫᱚ ᱱᱟᱥᱮᱱᱟᱜ ᱡᱟᱹᱥᱛᱤ ᱧᱚᱜ ᱜᱮ ᱢᱮᱱᱟᱜ ᱠᱚᱣᱟ᱾ ᱢᱮᱱᱟᱜ ᱫᱚ᱾
ᱟᱱᱮ ᱟᱹᱛᱩ ᱠᱷᱚᱱ ᱠᱚ ᱚᱰᱳᱠ ᱠᱟᱱᱟ ᱚᱱᱛᱮ ᱥᱮ ᱚᱱᱛᱮ ᱨᱮᱜᱮ ᱠᱚ ᱛᱟᱦᱮᱸᱱ ᱠᱟᱱ ᱛᱟᱦᱮᱸᱱ ᱯᱟᱹᱦᱤᱞ ᱠᱷᱚᱱᱜᱮ?
ᱵᱟᱝ ᱟᱹᱛᱩ ᱜᱮ ᱢᱮᱱᱟᱜᱼᱟ ᱵᱟᱡᱟᱨ ᱫᱷᱟᱨᱮ ᱨᱮᱜᱮ ᱟᱹᱛᱩ ᱜᱮ ᱢᱮᱱᱟᱜᱼᱟ᱾ ᱟᱫᱚ ᱱᱚᱣᱟ ᱵᱟᱡᱟᱨ ᱛᱟᱞᱟᱨᱮ ᱢᱟᱱᱮ ᱱᱚᱣᱟ ᱵᱟᱡᱟᱨ ᱫᱷᱟᱨᱮ ᱫᱷᱟᱨᱮ ᱛᱮ,
ᱦᱮᱸ᱾
ᱮᱠᱮᱱ ᱥᱟᱱᱛᱟᱲ ᱟᱹᱛᱩ ᱜᱮ ᱢᱮᱱᱟᱜᱼᱟ ᱵᱮᱥ ᱫᱚ᱾ ᱫᱤᱠᱩ ᱟᱛᱩ ᱫᱚ ᱠᱚᱢ ᱜᱮᱭᱟ ᱡᱟ ᱢᱮᱱᱟᱜᱼᱟ ᱚᱱᱟ ᱵᱟᱡᱟᱨ ᱨᱮᱜᱮ ᱢᱮᱱᱟᱜᱼᱟ᱾ ᱟᱨ ᱱᱚᱝᱠᱟᱱ ᱡᱮᱢᱚᱱ ᱟᱞᱮ ᱟᱛᱳ ᱨᱮᱜᱮ ᱢᱮᱱᱟᱜ ᱠᱚᱣᱟ ᱟᱭᱢᱟ ᱡᱟᱹᱛ ᱢᱮᱱᱟᱜ ᱠᱚᱣᱟ ᱠᱩᱲᱵᱤ ᱢᱮᱱᱟᱜ ᱠᱚᱣᱟ᱾ ᱵᱟᱹᱣᱨᱤ ᱢᱮᱱᱟᱜ ᱠᱚᱣᱟ ᱠᱟᱢᱟᱨ ᱢᱮᱱᱟᱜ ᱠᱚᱣᱟ ᱱᱩᱠᱩ ᱠᱚ ᱢᱮᱱᱟᱜ ᱠᱚᱣᱟ᱾
ᱢᱮᱥᱟ ᱢᱤᱥᱤ ᱢᱟᱱᱮ ᱦᱮᱸᱱᱟᱜ ᱯᱮᱭᱟ ᱢᱤᱫᱴᱟᱹᱝ ᱟᱛᱳ ᱨᱮ ᱵᱟᱝ?
ᱦᱮᱸ᱾ ᱢᱮᱥᱟᱞ ᱜᱮ᱾
ᱛᱟᱦᱚᱞᱮ ᱚᱱᱟ ᱤᱭᱟᱹ ᱠᱚᱫᱚ ᱚᱱᱟ ᱵᱚᱸᱜᱟᱼᱵᱩᱨᱩ ᱠᱚᱨᱮ ᱫᱚᱠᱚ ᱥᱩᱨᱩᱜ ᱟᱥᱮ ᱵᱟᱝ ᱟᱵᱚᱣᱟᱜ ᱵᱟᱦᱟ ᱵᱚᱸᱜᱟ ᱠᱚᱨᱮ?
ᱵᱟᱝ ᱫᱤᱠᱩ ᱠᱚᱫᱚ ᱵᱟᱝᱠᱚ ᱥᱩᱨᱩᱜ ᱛᱟᱦᱮᱸᱱᱟ᱾
ᱚᱸ᱾ ᱟᱞᱮ ᱦᱚᱸ ᱟᱞᱮᱢᱟᱦᱚᱸ ᱫᱤᱠ ᱫᱤᱠᱩ ᱢᱮᱥᱟ ᱦᱮᱱᱟᱜ ᱞᱮᱭᱟ᱾ ᱟᱫᱚ ᱵᱟᱦᱟ ᱠᱚᱨᱮᱫᱚ ᱩᱱᱠᱩ ᱦᱚᱸᱠᱚ ᱟᱞᱮ ᱥᱟᱞᱟᱜ ᱜᱮᱠᱚ ᱵᱚᱸᱜᱟᱜ ᱜᱮᱭᱟ ᱠᱚ᱾
ᱚ᱾ ᱵᱟᱝ ᱱᱚᱰᱮ ᱫᱚ ᱥᱩᱨ ᱫᱚ ᱵᱟᱝᱠᱚ ᱥᱩᱨᱩᱜ ᱛᱟᱦᱮᱸᱱᱟ᱾ ᱯᱷᱩᱨᱛᱤ ᱫᱚᱠᱚ ᱯᱷᱩᱨᱛᱤ ᱛᱟᱦᱮᱸᱫ ᱜᱮᱭᱟ᱾ ᱥᱚᱨᱦᱟᱭ ᱠᱚᱨᱮᱜ ᱫᱚ, ᱵᱟᱦᱟ ᱠᱚᱨᱮ?
ᱦᱩᱸ᱾
ᱟ ᱵᱚᱸᱜᱟ ᱵᱩᱨᱩ ᱜᱷᱟᱹᱲᱤᱡ ᱫᱚ ᱵᱟᱝᱠᱚ ᱥᱩᱨᱩᱜ ᱛᱟᱦᱮᱸᱱᱟ, ᱡᱟᱦᱮᱨ ᱠᱚᱫᱚ ᱵᱟᱝᱠᱚ ᱥᱮᱱᱚᱜ ᱛᱟᱦᱮᱸᱜ᱾
ᱚᱸ ᱟᱞᱮ ᱱᱚᱰᱮ ᱫᱟ ᱡᱟᱦᱮᱨ ᱦᱚᱸᱠᱚ ᱦᱤᱡᱩᱜ ᱜᱮᱭᱟ ᱠᱚ ᱵᱚᱸᱜᱟ ᱵᱩᱨᱩ ᱠᱚᱨᱮ ᱦᱚᱸᱠᱚ ᱢᱮᱥᱟᱜ ᱜᱮᱭᱟ, ᱡᱟᱦᱟᱸ ᱪᱩᱨᱩᱡ ᱪᱟᱣᱞᱮ ᱠᱚ ᱚᱱᱟ ᱠᱚᱦᱚᱸ ᱠᱚ ᱮᱢ ᱜᱮᱭᱟ᱾
ᱚᱻ ᱛᱟᱦᱞᱮ ᱩᱱᱩᱠᱩ ᱫᱚ ᱱᱟᱥᱮᱱᱟᱜ ᱠᱚ ᱧᱚᱜ ᱢᱮᱱᱟᱜ ᱠᱚᱣᱟ ᱚᱸᱰᱮ ᱫᱚ ᱵᱟᱝ?
ᱦᱮᱸ ᱠᱚᱢ ᱧᱚᱜ ᱢᱟᱱᱮ ᱟᱞᱮ ᱯᱟᱲᱟ ᱨᱮᱜᱮ ᱢᱮᱥᱟ ᱢᱟᱱᱮ ᱦᱮᱱᱟᱜ ᱠᱚᱣᱟ ᱫᱚᱥᱴᱤ ᱵᱟᱨᱚᱴᱤ ᱚᱲᱟᱜ ᱦᱮᱱᱟᱜ ᱠᱚᱣᱟ᱾
ᱦᱳᱣ᱾
ᱠᱩᱲᱵᱤ ᱠᱟᱱᱟ ᱠᱚ ᱢᱟᱦᱟᱛᱚ᱾
ᱚ᱾ ᱟᱸ ᱟᱯᱮᱭᱟᱜ ᱤᱭᱟᱹ ᱫᱚ ᱯᱚᱱᱚ ᱤᱭᱟᱹ ᱫᱚ ᱚᱠᱟ ᱠᱟᱱᱟ?
ᱟᱞᱮᱭᱟᱜ ᱡᱮᱞᱟ ᱫᱚ ᱦᱩᱭᱩᱜ ᱠᱟᱱᱟ ᱯᱩᱨᱩᱞᱤᱭᱟᱹ ᱡᱮᱞᱟ᱾
ᱚ᱾ ᱚ᱾ ᱟᱞᱮ ᱦᱚᱸ ᱚᱱᱟ ᱠᱟᱱ ᱛᱟᱞᱮ ᱜᱮ᱾
ᱚ᱾ ᱟᱞᱮ ᱫᱚ ᱱᱚᱛᱮ ᱱᱚᱣᱟ ᱵᱟᱸᱫᱷᱣᱟᱱ ᱥᱮᱱ᱾ ᱟᱯᱮ ᱫᱚ ᱚᱠᱟ ᱥᱮᱫ ᱪᱚᱝ?
ᱟᱞᱮ ᱫᱚ ᱱᱟᱱᱛᱮ ᱮᱸ ᱵᱟᱸᱠᱩᱲᱟ ᱥᱟᱭᱤᱴ᱾
ᱟᱪᱪᱷᱟ ᱟᱪᱷᱟ ᱚ ᱟᱪᱪᱷᱟ ᱦᱮᱸ᱾ ᱦᱮᱸ ᱠᱟᱥᱤᱯᱩᱨ ᱨᱮ ᱟᱹᱛᱷᱟᱹᱱ ᱜᱟᱛᱮ ᱜᱤᱫᱟᱹᱨ ᱢᱮᱱᱟᱜ ᱠᱚᱜᱮᱭᱟ ᱚᱱᱛᱮ᱾ ᱤᱥᱠᱩᱞ ᱨᱮ ᱢᱤᱫ ᱥᱟᱶᱛᱮ ᱯᱟᱲᱦᱟᱣ ᱦᱩᱭᱩᱜ ᱠᱟᱱ ᱛᱟᱦᱮᱸᱱ ᱟᱫᱚ ᱱᱮᱛᱟᱨ ᱫᱚ ᱚᱱᱠᱟ ᱡᱳᱜᱟᱡᱳᱜᱽ ᱫᱚ ᱵᱟᱹᱱᱩᱜᱼᱟ᱾
ᱚ᱾
ᱚᱱᱟ ᱠᱟᱥᱤᱯᱩᱨ ᱥᱟᱭᱤᱰ ᱜᱮ ᱯᱟᱲᱟ᱾ ᱯᱟᱲᱟ ᱥᱮ ᱚᱱᱠᱟ ᱢᱤᱫᱴᱟᱝ ᱟᱹᱛᱩ ᱠᱚ ᱵᱟᱹᱱᱩᱜᱼᱟ ᱚᱱᱟ ᱠᱚᱨᱮ?
ᱦᱮᱸ ᱦᱮᱸ ᱢᱮᱱᱟᱜ ᱜᱮᱭᱟ᱾ ᱯᱟᱲᱟ ᱢᱮᱱᱟᱜ ᱟᱨ ᱱᱚᱣᱟ ᱠᱚᱨᱮᱱᱟᱜ ᱟᱛᱩ ᱠᱚᱫᱚ ᱡᱷᱚᱛᱚᱜᱮ ᱧᱮᱞ ᱟᱠᱟᱫᱟ ᱡᱮᱦᱮᱛᱩ ᱞᱟᱦᱟ ᱛᱮᱫᱚ ᱫᱟᱬᱟᱭᱮᱜ ᱛᱟᱦᱮᱱᱟ ᱵᱚᱞ ᱮᱱᱮᱡ ᱥᱮ᱾
ᱟᱪᱪᱷᱟ ᱟᱪᱪᱷᱟ ᱦᱮᱸ᱾
ᱟᱫᱚ ᱱᱚᱭᱛᱚ ᱥᱩᱥ᱾ ᱱᱮᱛᱟᱨ ᱫᱚ ᱵᱟᱹᱜᱤ ᱫᱚ ᱜᱩᱱᱴᱷᱤ ᱥᱚᱨᱟᱣ ᱠᱟᱱᱟ᱾ ᱤᱱᱟᱹ ᱛᱟᱭᱱᱚᱢ ᱟᱫᱚ ᱚᱱᱠᱟ ᱫᱚ ᱵᱟᱞᱤᱧ ᱫᱟᱲᱮᱭᱟᱜ ᱠᱟᱱᱟ᱾
ᱦᱮᱸ ᱮᱠᱷᱚᱱ ᱟᱢ ᱵᱟᱡᱟᱣ ᱵᱟᱲᱟ ᱜᱮ ᱞᱮᱠᱷᱟ ᱫᱚ ᱟᱫᱚ ᱠᱷᱮᱞ ᱫᱚ ᱵᱟᱝ ᱜᱟᱱᱚᱜᱼᱟ᱾
ᱦᱮᱸ ᱵᱟᱝ ᱜᱟᱱᱚᱜ-ᱟ ᱟᱫᱚ ᱵᱟᱯᱞᱟᱭᱮᱱ ᱠᱷᱟᱱ ᱵᱟᱯᱞᱟ ᱛᱟᱭᱱᱚᱢ ᱟᱫᱚ ᱩᱱᱟᱹᱜ ᱢᱚᱱᱨᱮ ᱤᱭᱟᱹ ᱟᱨ ᱠᱷᱮᱞ ᱠᱚᱨᱮ ᱩᱱᱟᱹᱜ ᱢᱚᱱ ᱦᱚᱸ ᱵᱟᱝ ᱞᱟᱜᱟᱜ ᱠᱟᱱᱟ᱾
ᱦᱮᱸ ᱟᱨ ᱱᱤᱝᱠᱟᱹ ᱠᱟᱹᱢᱤ ᱠᱚᱨᱮ ᱡᱚᱯᱲᱟᱣ ᱛᱟᱦᱮᱱ ᱦᱩᱭᱩᱜ ᱟᱛᱚ ᱥᱚᱝᱥᱟᱨ ᱠᱚᱨᱮ ᱱᱤᱛᱚᱝ ᱫᱚ᱾
ᱦᱮᱸ᱾ ᱴᱟᱭᱤᱢ ᱵᱟᱝ ᱧᱟᱢᱚᱜᱼᱟ ᱦᱮᱸ᱾ ᱟᱨ ᱛᱟᱨᱯᱚᱨ ᱪᱟᱸᱲ ᱪᱟᱸᱲᱜᱮ ᱜᱩᱱᱴᱷᱤ ᱦᱟᱹᱥᱩ ᱛᱟᱦᱮᱱ ᱜᱮᱭᱟ᱾